ᱦᱮᱞᱳ
ᱦᱩᱸ ᱡᱚᱦᱟᱨ ᱜᱮ ᱟᱸᱡᱚᱢᱚᱜ ᱠᱟᱱᱟ ᱨᱚᱲ?
ᱦᱮᱸ ᱡᱚᱦᱟᱨ ᱜᱮ ᱦᱮᱸ ᱟᱸᱡᱚᱢᱚᱜ ᱠᱟᱱ ᱛᱟᱹᱵᱤᱱᱟ
ᱚ ᱛᱚ ᱱᱟᱯᱟᱭ ᱵᱟᱲᱟ ᱜᱮᱛᱚ ᱱᱤᱛ ᱫᱚ?
ᱦᱮᱸ ᱱᱟᱯᱟᱭ ᱵᱟᱲᱟ ᱜᱮᱭᱟᱞᱤᱧ ᱟᱹᱵᱤᱱ ᱚᱠᱟ ᱞᱮᱠᱟ ᱦᱮᱱᱟᱜ ᱵᱤᱱᱟ?
ᱟᱹᱞᱤᱧ ᱦᱚᱸ ᱱᱟᱯᱟᱭ ᱵᱟᱲᱟ ᱜᱮ, ᱛᱟᱦᱞᱮ ᱛᱮᱦᱮᱧ ᱫᱚ ᱡᱟᱦᱟᱸᱱ ᱥᱟᱛᱟᱢ ᱱᱤᱭᱮ ᱞᱟᱝ ᱜᱚᱞᱯᱚ ᱞᱮᱠᱷᱟᱱ ᱱᱟᱯᱟᱭ ᱠᱚᱜ ᱠᱮᱭᱟ ᱛᱟᱦᱚᱞᱮ ᱯᱚᱨᱮᱨ ᱴᱟᱠᱥ ᱠᱚ ᱧᱟᱢᱚᱜᱼᱟ ᱠᱮ ᱤᱭᱟᱹ ᱠᱚ ᱢᱮᱱ ᱫᱟᱞᱤᱧ ᱚᱱᱟ ᱠᱚ ᱡᱚᱛᱚ ᱦᱚᱲ ᱠᱚ ᱜᱚᱞᱯᱷᱚᱭᱮᱫ ᱠᱚ ᱛᱟᱞᱟᱝ ᱡᱟᱦᱟᱸᱱᱟᱜ ᱥᱟᱛᱟᱢ ᱱᱤᱭᱮ ᱟ ᱟᱞᱟᱝ ᱫᱚᱞᱟᱝ ᱜᱚᱞᱯᱚ ᱦᱳᱭ ᱥᱮ ᱪᱮᱫ ᱞᱮᱠᱟ?
ᱦᱮᱸ ᱦᱮᱸ ᱢᱟ ᱞᱟᱹᱭ ᱵᱤᱱ
ᱚ ᱛᱟᱦᱞᱮ ᱥᱟᱛᱟᱢ ᱫᱚ ᱱᱚᱜᱼᱚᱭ ᱡᱮ ᱢᱟᱱᱣᱟ ᱡᱤᱭᱚᱱ ᱩ ᱛᱷᱳ ᱫᱤᱱ ᱫᱤᱱᱛᱮ ᱮᱸ ᱱᱚᱝᱠᱟ ᱱᱤᱛᱚᱜ ᱡᱟᱦᱟᱸ ᱫᱤᱱ ᱨᱮᱵᱚᱱ ᱦᱮᱡ ᱠᱟᱱᱟ ᱵᱚᱱ ᱵᱟᱦᱨᱮ ᱨᱮᱱᱟᱜ ᱡᱚᱢ ᱧᱩ ᱥᱮ ᱚᱲᱟᱜ ᱨᱮᱱᱟᱜ ᱡᱚᱢ ᱧᱩ ᱚᱱᱟ ᱪᱮᱛᱟᱱ ᱨᱮᱜᱮ ᱟᱞᱟᱝ ᱜᱟᱞᱢᱟᱨᱟᱣ ᱥᱮ ᱥᱮᱛᱟᱜ ᱨᱮ ᱦᱚᱲᱢᱚ ᱪᱟᱨᱪᱟᱣ ᱤᱱᱤ ᱪᱮᱛᱟᱱᱨᱮ ᱜᱚᱞᱯᱚ ᱟᱨ ᱥᱮᱛᱟᱜ ᱨᱮᱱᱟᱜ ᱢᱟᱱᱮ ᱟᱢᱟᱜ ᱢᱮᱱ ᱞᱮᱠᱟᱛᱮᱫᱚ ᱵᱟᱦᱨᱮ ᱨᱮᱱᱟᱜ ᱡᱚᱢ ᱧᱩ ᱥᱮ ᱚᱲᱟᱜ ᱨᱮᱱᱟᱜ ᱡᱚᱢ ᱧᱩ ᱛᱤᱱᱟᱹᱜ ᱴᱟ ᱡᱩᱛᱟ?
ᱟᱹᱞᱤᱧᱟᱜ ᱢᱮᱱ ᱛᱮᱫᱚ ᱢᱟᱱᱮ ᱵᱟᱨᱦᱮ ᱟᱹᱞᱤᱧᱟᱜ ᱞᱮᱠᱟ ᱛᱮᱫᱚ ᱵᱟᱨᱦᱮ ᱨᱮᱭᱟᱜ ᱫᱚ ᱮᱠᱪᱩᱭᱮᱞᱤ ᱢᱟᱱᱮ ᱵᱟᱝ ᱡᱚᱢ ᱜᱮ ᱴᱷᱤᱠᱟ ᱢᱟᱱᱮ ᱚᱲᱟᱜ ᱠᱷᱚᱱ ᱡᱟᱦᱟᱸ ᱛᱮᱭᱟᱨ ᱠᱟᱛᱮ ᱚᱱᱟᱜᱮ ᱡᱚᱢ ᱵᱷᱟᱜᱮᱭᱟ
ᱦᱮᱸ ᱮᱠᱫᱚᱢ ᱮᱠᱫᱚᱢ ᱟᱨ ᱱᱚᱜᱼᱚᱭ ᱡᱮᱢᱚᱱ ᱥᱚᱨᱤᱨ ᱪᱟᱨᱪᱟ ᱥᱮᱛᱟᱜ ᱨᱮ ᱟᱹᱭᱩᱵ ᱵᱮᱲᱟ
ᱦᱮᱸ
ᱦᱚᱲᱢᱚ ᱪᱟᱨᱪᱟ ᱱᱚᱣᱟ ᱪᱮᱫ ᱞᱮᱠᱟ ᱡᱩᱛ ᱛᱟᱵᱮᱱᱟ ᱟᱵᱮᱱᱟᱜ ᱢᱮᱱ ᱞᱮᱠᱟ ᱛᱮᱫᱚ?
ᱱᱚᱣᱟ ᱥᱮᱛᱟᱜ, ᱥᱮᱛᱟᱜ ᱵᱮᱲᱟ ᱫᱚ ᱦᱚᱭᱛᱳ ᱢᱟᱱᱮ ᱠᱚᱢ ᱥᱮ ᱠᱚᱢ ᱢᱟᱱᱮ ᱥᱮᱛᱟᱜ ᱵᱮᱲᱟ ᱛᱟᱲᱟᱢ ᱞᱮᱠᱷᱟᱱ ᱦᱚᱲᱢᱚ ᱨᱮᱦᱚᱸ ᱢᱟᱱᱮ ᱡᱩᱛ ᱧᱚᱜ ᱵᱩᱡᱷᱟᱹᱜᱼᱟ ᱥᱮ ᱦᱚᱲᱢᱚ ᱯᱷᱤᱴ ᱯᱷᱟᱴ ᱛᱟᱦᱮᱱᱟ ᱢᱟᱱᱮ ᱮᱢᱟᱱ ᱛᱮᱢᱟᱱ ᱟᱡᱟᱨ
ᱦᱮᱸ ᱦᱮᱸ ᱦᱮᱸ ᱦᱮᱸ ᱦᱮᱸ
ᱟᱨ ᱛᱟᱨᱟᱥᱤᱧ ᱦᱚᱸ ᱚᱱᱠᱟ ᱡᱟᱦᱟᱸᱥᱮᱫ ᱢᱟᱱᱮ ᱛᱟᱲᱟᱢ ᱵᱟᱲᱟ
ᱦᱮᱸ ᱦᱮᱸ ᱦᱮᱸ ᱱᱚᱜ ᱮᱠᱫᱚᱢ ᱮᱠᱫᱚᱢ ᱦᱮᱸ ᱚᱸᱰᱮ ᱥᱮᱛᱟᱜ ᱨᱮ ᱥᱟᱰᱮ ᱠᱟᱜ ᱢᱮ ᱟᱵᱚ ᱛᱚ ᱟᱰᱤ ᱟᱰᱤ ᱟᱭᱢᱟ ᱦᱚᱲᱜᱮ ᱥᱟᱱᱛᱟᱲ ᱦᱚᱯᱚᱱ ᱫᱚ ᱡᱮ ᱟᱛᱩ ᱚᱲᱟᱜ ᱦᱚᱲ ᱠᱚᱨᱮᱱ ᱠᱷᱚᱱ ᱩᱰᱳᱠᱚᱜᱼᱟ ᱠᱚ ᱮᱸ ᱪᱮᱫ ᱞᱮᱠᱟ ᱦᱳᱭᱛᱚ ᱥᱮᱛᱟᱜ ᱨᱮ ᱦᱩᱱᱠᱩᱫᱚ ᱥᱚᱢᱚᱭ ᱠᱚ ᱵᱟᱠᱚ ᱧᱟᱢᱟ ᱠᱟᱹᱢᱤ ᱠᱟᱹᱢᱤ ᱠᱟᱹᱢᱤ ᱠᱚᱠᱚ ᱪᱟᱞᱟᱜᱼᱟ ᱛᱚ ᱩᱱᱠᱩ ᱠᱟᱹᱢᱤ ᱠᱚ ᱦᱚᱲ ᱪᱟᱞᱟᱜ ᱞᱟᱹᱜᱤᱫ ᱱᱟᱯᱟᱭ ᱱᱟᱯᱟᱭ ᱡᱚᱢ ᱥᱮ ᱯᱨᱚᱴᱤᱱ ᱡᱟᱛᱤᱭᱚ ᱠᱷᱟᱵᱟᱨ ᱡᱚᱢ ᱞᱮᱠᱷᱟᱱ ᱱᱟᱯᱟᱭᱚᱜᱼᱟ ᱦᱮᱸ ᱵᱟᱝ ᱥᱮ ᱪᱮᱫ? ᱞᱮᱠᱟ ᱦᱚᱭᱛᱳ ᱡᱟᱦᱟᱸᱭ ᱵᱤᱥᱤ ᱫᱟᱢ ᱛᱮ ᱵᱟᱧ ᱠᱤᱨᱤᱧ ᱫᱟᱲᱮᱭᱟᱜᱟᱭ ᱮᱢᱱᱤᱟ ᱟᱵᱚ ᱟᱹᱛᱩ ᱚᱲᱟᱜ ᱠᱚᱨᱮ ᱫᱚᱢᱮ ᱟᱲᱟᱜ ᱥᱟᱠᱟᱢ ᱠᱚ ᱧᱟᱢᱚᱜᱼᱟ ᱱᱟᱱᱟ ᱦᱩᱱᱟᱹᱨ
ᱦᱮᱸᱻ
ᱠᱚ, ᱚᱱᱠᱟᱱᱟᱜ ᱟᱭᱢᱟ ᱟᱭᱢᱟ ᱟᱲᱟᱜ ᱥᱟᱠᱟᱢ ᱠᱚ
ᱦᱩᱸ
ᱡᱟᱦᱟᱸ ᱛᱤᱱᱟᱹᱜ ᱵᱷᱟᱜᱤ ᱡᱟᱹᱛᱤᱭᱚ ᱠᱷᱟᱨ ᱥᱮ ᱥᱚᱵᱩᱡᱽ ᱡᱟᱹᱛᱤᱭᱚ ᱠᱷᱟᱵᱟᱨ ᱚᱱᱟ ᱡᱚᱢ ᱞᱮᱠᱷᱟᱱ ᱛᱩᱼᱟ ᱥᱮ ᱪᱮᱫ ᱞᱮᱠᱟ?
ᱦᱮᱸ ᱟᱲᱟᱜ ᱥᱟᱠᱟᱢ ᱠᱚ ᱡᱮᱢᱚᱱ ᱵᱟᱲᱜᱮ ᱠᱚᱨᱮ ᱟᱹᱰᱤ ᱨᱚᱠᱚᱢ ᱟᱲᱟᱜ ᱠᱚ ᱦᱮᱱᱟᱜᱼᱟ ᱥᱮ ᱚᱱᱟ ᱠᱚ ᱡᱚᱢ ᱨᱮᱦᱚᱸ ᱢᱟᱱᱮ ᱯᱨᱚᱴᱤᱱ ᱠᱚ ᱧᱟᱢᱚᱜᱼᱟ ᱟᱹᱰᱤ ᱩᱛᱟᱹᱨ ᱜᱮ
ᱦᱮᱸ ᱦᱮᱸ ᱟᱨ ᱵᱟᱨᱦᱨᱮ ᱨᱮᱱᱟᱜ ᱟᱭᱢᱟ ᱠᱷᱟᱣ ᱡᱚᱢᱟᱜ ᱧᱩᱣᱟᱜ ᱜᱮ ᱢᱮᱱᱟᱜᱼᱟ ᱡᱮᱢᱚᱱ ᱯᱷᱟᱥᱴ ᱯᱷᱩᱰ ᱚᱱᱟ ᱠᱚ ᱡᱟᱦᱟᱸ ᱛᱤᱱᱟᱹᱜ ᱴᱟ ᱮᱲᱟᱣ ᱞᱮᱠᱷᱟᱱ ᱟᱵᱚ ᱫᱚ ᱮᱸ ᱢᱟᱱᱮ ᱱᱟᱯᱟᱭᱚᱜᱼᱟ ᱪᱮᱫ ᱞᱮᱠᱟ ᱨᱮ ᱱᱟᱯᱟᱭᱚᱜᱼᱟ ᱤᱱᱟᱹ ᱠᱷᱟᱱ ᱢᱟᱱᱮ ᱟᱵᱚ ᱫᱚ ᱛᱟᱨ ᱨᱮ ᱵᱮᱥᱤᱨ ᱵᱷᱟᱜᱽ ᱦᱚᱲᱟᱜ ᱜᱮ ᱧᱮᱞᱚᱜᱼᱚᱜ ᱞᱟᱡ ᱜᱮ ᱢᱟᱨᱟᱝᱚᱜ ᱠᱟᱱ ᱛᱟᱵᱩᱱᱟ ᱟᱨ ᱵᱚᱦᱚᱜ ᱫᱚ ᱦᱚᱯᱚᱱᱚᱜ ᱠᱟᱱ ᱛᱟᱵᱚᱩᱱᱟ, ᱛᱚ ᱱᱤᱭᱟᱹ ᱠᱚ ᱱᱤᱭᱟᱹ ᱱᱤᱭᱟᱹ ᱞᱟ ᱢᱟᱱᱮ ᱵᱮᱥᱤᱨ ᱵᱷᱟᱜᱽ ᱮᱸᱻᱦᱮᱸ ᱯᱨᱚᱵᱞᱮᱢ ᱜᱮ ᱱᱤᱛᱚᱜ ᱱᱚᱣᱟ ᱜᱮ ᱛᱤᱸᱜᱩ ᱟᱠᱟᱱᱟ ᱛᱚ ᱱᱚᱣᱟ ᱫᱤᱠ ᱫᱤᱭᱮ ᱛᱮᱫ ᱱᱚᱣᱟ ᱫᱤᱠ ᱫᱤᱭᱤᱛᱮ ᱟᱵᱮᱱ ᱪᱮᱫ ᱵᱮᱱ ᱢᱮᱱ ᱱᱟᱵᱮᱱ?
ᱟᱹᱞᱤᱧ ᱪᱮᱫ ᱞᱤᱧ ᱞᱟᱹᱭᱟ ᱢᱟᱱᱮ ᱯᱷᱟᱴᱵᱷᱩᱝ ᱟᱸ ᱡᱟᱦᱟᱸ ᱯᱷᱩᱴᱯᱟᱴ ᱨᱮᱱᱟᱜ ᱡᱟᱦᱟᱸ ᱡᱚᱢᱟᱜ ᱚᱱᱟ ᱫᱚ ᱢᱟᱱᱮ ᱟᱵᱩ ᱢᱟᱱᱮ ᱡᱚᱛ ᱛᱚ ᱦᱚᱲᱟᱜ ᱢᱟᱱᱮ ᱚᱱᱟ ᱫᱚ ᱮᱠᱪᱩᱭᱮᱞᱤ ᱵᱟᱝ ᱡᱚᱢ ᱜᱤ ᱵᱷᱟᱜᱮᱭᱟ ᱚᱱᱟ ᱫᱚ ᱢᱟᱱᱮ ᱮᱢᱟᱱ ᱛᱮᱢᱟᱱ ᱩᱱᱠᱩ ᱡᱮᱢᱚᱱ ᱨᱚᱸ ᱠᱚᱠᱚ ᱥᱮ ᱦᱤᱡᱩᱜ ᱠᱟᱱᱟ ᱥᱤᱠᱲᱤᱡ ᱠᱩ ᱟᱵᱼᱟᱜ ᱠᱟᱱᱟ ᱠᱚ ᱥᱮ
ᱦᱮᱸᱻᱦᱮᱸ
ᱚᱱᱟᱠᱷᱚᱱ ᱢᱟᱱᱮ ᱡᱚᱛᱳ ᱴᱩᱠᱩ ᱥᱚᱢᱵᱷᱚᱵ ᱠᱩ ᱢᱟᱱᱮ ᱚᱲᱟᱜ ᱨᱮᱱᱟᱜ ᱚᱲᱟᱜ ᱨᱮ ᱢᱟᱱᱮ ᱛᱮᱭᱟᱨ ᱠᱟᱛᱮᱫ ᱡᱚᱢ ᱜᱮ ᱵᱷᱟᱜᱮᱭᱟ ᱱᱤᱡᱮᱛᱮ
ᱮᱠᱫᱚᱢ-ᱮᱠᱫᱚᱢ ᱦᱚᱭ, ᱟᱹᱰᱤ ᱱᱟᱯᱟᱭ ᱛᱟᱦᱚᱞᱮ ᱚᱲᱟᱜ ᱨᱮ ᱟᱵᱩ ᱢᱚᱴᱟ-ᱢᱩᱴᱤ ᱡᱩᱫᱤ ᱥᱟᱵ ᱠᱟᱜ ᱢᱮ ᱡᱟᱦᱟᱸ ᱛᱤᱱᱟᱹᱜ ᱡᱚᱢᱟᱜ-ᱧᱩᱣᱟᱜ ᱡᱟᱦᱟᱸ ᱟᱵᱚ ᱵᱚᱱ ᱚᱲᱟᱜ ᱠᱷᱚᱱ ᱵᱚᱱ ᱪᱟᱥ ᱵᱟᱫ ᱵᱟᱲᱟᱭᱟ, ᱟᱯᱮ ᱥᱮᱫ ᱠᱚ ᱪᱟᱥ ᱵᱟ ᱪᱟᱥ ᱟᱵᱟᱫ ᱵᱟᱲᱟᱭ ᱜᱮᱭᱟ ᱛᱚ ᱚᱲᱟᱜ ᱠᱚᱨᱮ
ᱦᱮᱸ ᱪᱟᱥ ᱵᱟᱲᱟᱭ ᱜᱮᱭᱟ ᱠᱚ
ᱚᱸᱻ ᱪᱮᱫ ᱠᱚᱯᱮ ᱪᱟᱥ ᱵᱟᱲᱟᱭ ᱛᱟᱦᱮᱱ ᱢᱟᱱᱮ ᱦᱳᱲᱳ ᱠᱚ ᱵᱟᱫ ᱠᱟᱛᱮᱫ ᱮᱴᱟᱜᱼᱟᱜ
ᱦᱳᱲᱳ ᱠᱚ ᱵᱟᱫ ᱠᱟᱛᱮᱫ ᱥᱩᱵᱡᱤ ᱟᱱᱮ ᱯᱚᱴᱚᱞ, ᱡᱷᱤᱸᱜᱟᱹ ᱚᱱᱛᱮ ᱠᱚᱨᱚᱞᱟ ᱠᱚ ᱵᱷᱚᱨ-ᱵᱷᱚᱴᱤ ᱢᱟᱞᱦᱟᱱ ᱚᱱᱟ ᱠᱚ ᱜᱮ ᱟᱨᱦᱚᱸ
ᱳᱸ
ᱟᱨ ᱥᱩᱵᱡᱤ ᱠᱩᱫᱚ ᱢᱟᱱᱮ ᱦᱮᱸ ᱟᱯᱮ ᱫᱚᱯᱮ ᱪᱟᱥ ᱵᱟᱲᱟᱭ ᱜᱮᱭᱟ ᱥᱮ ᱵᱟᱝ ᱚᱲᱟᱜ ᱠᱚᱨᱮ ᱫᱚ?
ᱦᱮᱸ ᱟᱞᱮ ᱱᱤᱛᱚᱜ ᱫᱚ ᱦᱟᱜ ᱢᱚᱛᱚ ᱢᱟᱱ ᱫᱤᱥᱚᱢ ᱛᱚ ᱟᱞᱮ ᱥᱮᱫ ᱫᱚ ᱪᱟᱥ ᱵᱟᱲᱟᱭ ᱜᱮ ᱦᱩᱭᱩᱜᱼᱟ ᱱᱤᱛᱚᱜ ᱫᱚ ᱦᱳᱲᱳ ᱦᱳᱲᱳ ᱥᱚᱢᱚᱭ ᱫᱚ ᱦᱳᱲᱳ ᱠᱚᱜᱮ ᱟᱨ ᱮᱴᱟᱜ ᱥᱚᱢᱚᱭ ᱫᱚ ᱮᱴᱟᱜ ᱪᱟᱥ ᱵᱟᱲᱟᱭ ᱦᱩᱭᱩᱜ ᱜᱮ ᱛᱟᱦᱮᱱ ᱜᱮᱭᱟ᱾
ᱦᱮᱸ
ᱟᱯᱮ ᱫᱚ ᱚᱠᱟ ᱫᱤᱥᱚᱢ ᱠᱟᱱ?
ᱟᱞᱮᱻ ᱫᱚ ᱟᱞᱮ ᱦᱚᱸ ᱢᱟᱱ ᱫᱤᱥᱚᱢ ᱜᱮ ᱞᱮ ᱯᱟᱲᱟᱜ ᱠᱟᱱᱟ᱾
ᱚ ᱟᱪᱷᱟ-ᱟᱪᱷᱟ ᱪᱟᱥ ᱵᱟᱲᱟ ᱫᱚ ᱚᱱᱟ ᱠᱷᱟ ᱛᱚ ᱚᱱᱟ ᱪᱮᱛᱟᱱ ᱨᱮ ᱡᱟᱦᱟᱸ ᱛᱤᱱᱟᱹᱜ ᱟᱵᱩ ᱚᱲᱟᱜ ᱨᱮᱱᱟᱜ ᱥᱚᱵᱽᱡᱤ ᱠᱚ ᱥᱮ ᱤ ᱟᱱᱟᱡᱯᱟᱛᱤ ᱠᱚᱵᱚᱱ ᱡᱚᱢ ᱞᱮᱠᱷᱟᱱ ᱱᱟᱯᱟᱭᱚᱜ ᱚᱞ
ᱦᱮᱸᱻᱦᱮᱸ ᱚᱲᱟᱜ ᱨᱮ ᱢᱟᱱᱮ ᱚᱲᱟᱜ ᱨᱮᱫᱚ ᱢᱟᱱᱮ ᱠᱤᱨᱤᱧ ᱠᱟᱛᱮ ᱚᱱᱟ ᱥᱚᱵᱽᱡᱤ ᱠᱩ ᱡᱩᱫᱤ ᱵᱤᱱ ᱦᱟᱛᱟᱣᱟ ᱚᱱᱟ ᱠᱚᱛᱚ ᱢᱟᱱᱮ ᱩᱱᱠᱩ ᱦᱚᱸ ᱢᱟᱱᱮ ᱜᱟᱡᱤ ᱥᱟᱨ ᱠᱷᱳᱞ ᱠᱚᱠᱚ ᱮᱢᱟᱜᱼᱟ ᱥᱮ ᱱᱤᱡᱮ ᱛᱮᱠᱷᱟᱱ ᱫᱚ ᱢᱟᱱᱮ ᱡᱟᱦᱟᱸ ᱠᱷᱚᱛ ᱵᱤᱱ ᱮᱢᱟ ᱚᱱᱟ ᱛᱮ ᱜᱮ ᱢᱟᱱᱮ ᱚᱱᱟ ᱥ ᱟᱨ ᱥᱟᱨ ᱡᱟᱦᱟᱸ ᱥᱟᱨ ᱠᱚᱠᱚ ᱮᱢᱟᱜ ᱠᱟᱱᱟ ᱥᱮ ᱤᱭᱩᱨᱤᱭᱟᱹ ᱠᱚ ᱚᱱᱟ ᱠᱚ ᱫᱚ ᱚᱱᱟ ᱫᱚ ᱢᱟᱱᱮ ᱥᱯᱨᱮᱭᱟᱜ ᱠᱟᱱᱟ ᱵᱷᱟᱹᱜᱤ ᱴᱷᱤᱠ ᱨᱟᱱ ᱦᱚᱸ ᱟᱹᱣᱨᱤ ᱪᱟᱵᱟᱜᱼᱟ᱾ ᱛᱮᱦᱮᱧᱼᱮ ᱮᱯᱨᱮᱫᱟᱭ ᱜᱟᱯᱟ ᱠᱷᱟᱱ ᱥᱮᱛᱟᱜ ᱨᱮᱭ ᱤᱫᱤ ᱠᱮᱫᱟᱭ᱾
ᱦᱮᱸ ᱧᱮᱞᱛᱮ ᱱᱟᱯᱟᱭ ᱧᱮᱞᱚᱜᱼᱟᱭ ᱤᱸᱱᱟᱹᱠᱷᱟᱱ ᱦᱟᱛᱟᱣ ᱦᱚᱲ ᱠᱚᱠᱚ ᱟᱠᱚᱨᱚᱱᱚᱜ ᱛᱚᱼ ᱱᱳᱜᱼᱱᱳᱜᱼᱳ ᱦᱚᱜᱼᱚ ᱱᱚᱰᱮ ᱜᱮ ᱦᱚᱜ-ᱚᱱᱚᱰᱮ ᱜᱮ ᱦᱚᱸᱜ ᱚ ᱱᱚᱰᱮ ᱜᱮ ᱠᱩᱠᱞᱤ ᱡᱮᱢᱚᱱ ᱱᱤᱛᱚᱜ ᱫᱚ ᱦᱟᱜ ᱢᱟᱱᱮ ᱟᱵᱚ ᱱᱟᱯᱟᱭ ᱡᱤᱱᱤᱥ ᱥᱮᱫ ᱵᱤᱥᱤ ᱵᱚᱱ ᱟᱠᱚᱨᱥᱚᱱᱚᱜᱼ ᱢᱚᱱ ᱠᱤᱱᱛᱩ ᱮᱢᱚᱱ ᱦᱚᱸ ᱠᱟᱱᱟ ᱡᱮ ᱱᱚᱦᱚᱭ ᱟᱵᱮᱱ ᱵᱮᱱ ᱞᱟᱹᱭ ᱠᱮᱫ ᱵᱮᱱ ᱪᱮᱫᱠᱟ ᱱᱟᱯᱟᱭ ᱧᱮᱞᱛᱮ ᱦᱳᱭᱛᱚ ᱥᱟᱨ ᱥᱯᱨᱮᱭᱮᱫᱟ ᱟᱫᱚ ᱤᱫᱤ ᱠᱮᱫᱟ ᱠᱤᱱᱛᱩ ᱚᱱᱟ ᱮᱠᱪᱚᱞᱤ ᱟᱵᱚᱱ ᱵᱤᱥ ᱵᱚᱱ ᱡᱚᱢᱫᱟᱵᱚᱱᱚᱱ ᱪᱛᱟᱹᱭᱟᱵᱚᱱ ᱟᱵᱚ ᱫᱚ ᱢᱚᱴᱟ ᱢᱩᱴᱤ ‌ᱡᱩᱫᱤ ᱵᱚᱱ ᱵᱟᱲᱤᱡ ᱡᱤᱱᱤᱥ ᱢᱟᱡᱮ ᱢᱟᱡᱮ ᱪᱮ ᱡᱚᱢ ᱞᱟᱠᱛᱤ ᱠᱟᱱ ᱛᱟᱵᱚᱱᱟ ᱠᱟᱨᱚᱱ ᱚᱱᱟ ᱫᱚ ᱚᱱᱮ ᱢᱤᱫᱴᱟᱱ ᱡᱮᱢᱚᱱ ᱛᱤᱡᱩ ᱵᱮᱸᱜᱟᱲ ᱥᱮ᱾ ᱵᱤᱱᱟᱹ ᱛᱤᱡᱩ ᱵᱮᱸᱜᱟᱲ ᱧᱮᱞ ᱵᱤᱱ ᱛᱤᱡᱩ ᱵᱮᱜᱟᱲ ᱨᱮᱫᱚ ᱩᱱ ᱨᱮᱜᱮ ᱵᱟᱝ ᱠᱚᱼᱼ ᱛᱤᱡᱩ ᱭᱟᱠᱚ ᱵᱮᱸᱜᱟᱲ ᱫᱚ ᱡᱮᱢᱚᱱ ᱚᱱᱟ ᱨᱚ ᱠᱚᱱᱚ ᱥᱟᱨ ᱥᱮ ᱟᱱᱟ ᱩᱸ ᱭᱩᱨᱤᱭᱟᱹ ᱠᱚᱼᱼ ᱪᱮᱫ ᱦᱚᱸ ᱵᱟᱱᱩᱜ-ᱟ ᱥᱮ ᱚᱱᱟ ᱠᱚ ᱚᱱᱠᱟ ᱠᱟᱡᱽ ᱵᱟᱭ ᱠᱟᱡᱽ ᱟᱠᱟᱜ ᱛᱮᱜᱮᱼ ᱮᱜ ᱚᱱᱟ ᱠᱚ-ᱚᱱᱟ ᱠᱚ ᱛᱤᱡᱩᱭ ᱫᱟᱠᱚ ᱟᱨᱚ ᱚᱱᱟᱼᱼ ᱡᱟᱦᱟᱸ ᱠᱟᱡᱽ ᱟᱠᱟ ᱫᱟᱭ ᱵᱤᱥᱤ ᱭᱩᱨᱤᱭᱟᱹ ᱭᱩᱨᱤᱭᱟᱹ ᱥᱟ ᱨᱟᱱ ᱥᱟᱜᱚᱥ ᱨᱟᱱ ᱠᱚ ‌ᱮᱥᱼᱼ ᱞᱟᱹᱭ ᱠᱟᱛᱮ ᱠᱚ ᱵᱟᱝ ᱠᱚ ᱛᱤᱡᱩ ᱵᱟᱲᱟᱭᱮᱜ ᱛᱟᱭᱟ ᱠᱚ ᱥᱚ ᱚᱱᱟ ᱦᱚᱛᱮᱡᱼᱼ ᱛᱮ ᱦᱚᱸᱭ ᱩᱱᱤ ᱟᱨᱠᱤ ᱚᱱᱟ ᱫᱚ ᱱᱟᱯᱟᱭ ᱧᱮᱞᱚᱜ ᱠᱟᱱᱟ ᱛᱚ ᱟᱫᱚ ᱚᱱᱠᱟ ᱱᱟᱜ ᱱᱟᱯᱟᱭ ᱵᱟᱝ ᱠᱟᱛᱮᱜᱼᱼ ᱛᱤᱡᱩ ᱵᱮᱸᱜᱟᱲ ᱡᱩᱫᱤ ᱵᱚᱱ ᱦᱟᱛᱟᱣᱟ ᱛᱟᱦᱚᱞᱮ‌ ᱜᱮᱫ ᱢᱮᱸᱫ ᱵᱟᱭ ᱵᱟᱜᱤ ᱠᱟᱛᱮᱫ ᱛᱮ ᱠᱤᱱᱛᱩ ᱚᱱᱟ ᱫᱚ ᱵᱮᱥ ᱵᱮᱸᱜᱟᱲ ᱠᱟᱱᱟ ᱪᱤᱱᱛᱟᱹ ᱞᱮᱠᱟᱱ, ᱦᱮᱸ ᱦᱮᱸᱻ᱾ ᱮᱱᱛᱮᱜ ᱡᱮᱢᱚᱱ ᱢᱮᱱᱟᱜ-ᱟ ᱡᱟᱱᱩᱢ ᱵᱮᱸᱜᱟᱲ ᱠᱚ ᱦᱮᱸ ᱡᱟᱱᱩᱢ ᱵᱮᱸᱜᱟᱲ ᱠᱚ ᱟᱭᱢᱟ ᱞᱮᱠᱟ ᱱᱟᱜ᱾
ᱦᱮᱸ᱾
ᱦᱮ᱾ ᱛᱟᱨᱯᱚᱨᱮ ᱮᱜ ᱛᱟᱨᱯᱚᱨᱮ ᱡᱮᱢᱚᱱ ᱥᱮᱜ ᱮ ᱫᱟᱜ ᱧᱩ᱾ ᱯᱚᱨᱡᱟᱯ ᱛᱚ ᱯᱚᱨᱤᱢᱟᱱ ᱢᱮᱫᱴᱟᱱ ᱢᱟᱱᱢᱤ ᱛᱤᱱᱟᱹᱜ ᱜᱟᱱ ᱫᱟᱜ ᱮ ᱧᱩ ᱞᱮᱠᱷᱟᱱ ᱱᱟᱯᱟᱭᱚᱜ-ᱟ᱾ ᱢᱟᱱᱮ ᱫᱤᱱ ᱨᱮ ᱟᱵᱚ ᱛᱚᱼᱼ ᱟᱛᱳ ᱚᱲᱟᱜ ᱨᱮᱱ ᱦᱚᱲ ᱰᱷᱮᱨ ᱛᱤᱨᱮ ᱛᱮᱛᱟᱝ ᱵᱚᱱᱟ ᱩᱱ ᱨᱮᱵᱚᱱ ᱧᱩᱭᱟ ᱠᱤᱱᱛᱩ ᱚᱱᱠᱟ ᱫᱚ ᱫᱟᱜ ᱫᱚ ᱧᱩ ᱞᱮᱠᱷᱟᱱ ᱫᱚ ᱵᱟᱭ ᱜᱟᱱᱚᱜ-ᱟ ᱥᱟᱨ ᱢᱟᱱᱮᱼᱼ ᱥᱮᱛᱟᱜ ᱥᱮᱛᱟᱜ ᱛᱤᱠᱤᱱ ᱟᱭᱩᱵ ᱢᱟᱱᱮ ᱥᱚᱵᱽ ᱥᱚᱢᱚᱭ ᱫᱟᱜ ᱫᱚ ᱧᱩ ᱞᱟᱠᱼᱼ ᱛᱤ ᱠᱟᱱ ᱜᱮᱭᱟ ᱱᱚᱣᱟ ᱫᱚ ᱟᱵᱚ ᱫᱚ ᱠᱤᱨᱤᱧ ᱛᱮᱫᱚ ᱵᱟᱝ ᱞᱟᱜᱟᱣᱟᱜ ᱵᱚᱱᱟ ᱥᱮ ᱵᱟᱠᱚ ᱞᱟᱹᱭ ᱠᱟᱫᱟ ᱫᱤᱠᱩ ᱫᱚ ᱢᱤᱫᱴᱟᱱᱼᱼ ᱠᱟᱛᱷᱟ ᱵᱟᱹᱱᱩᱜ-ᱟ ᱫᱟᱜ ᱨᱮᱜᱮ ᱡᱤᱭᱚᱱ ᱱᱚᱝᱠᱟ ᱜᱮ ᱦᱟᱸᱜ ᱚᱱᱠᱟᱼᱼ ᱚᱱᱠᱟ ᱜᱮ ᱦᱚᱸ ᱟᱵᱚ ᱢᱟᱱᱮ ᱫᱟᱜ ᱫᱚ ᱥᱚᱵᱽ ᱥᱚᱢᱚᱭ ᱜᱮ ᱧᱩ ᱞᱟᱠᱛᱤ ᱠᱟᱱ ᱛᱟᱵᱚᱱᱟ ᱦᱟᱲᱟᱢ ᱦᱚᱲ ᱦᱚᱸ ᱵᱩᱲᱦᱤᱼᱼ ᱦᱚᱲ ᱦᱚᱸ ᱜᱤᱫᱽᱨᱟᱹ ᱦᱚᱲ ᱦᱳᱠ ᱡᱟᱦᱟᱸ ᱛᱤᱱᱟᱹᱜ ᱯᱚᱨᱡᱟᱯ ᱛᱚ ᱯᱚᱨᱤᱢᱟᱱ ᱢᱟᱱᱮ ᱢᱤᱫᱴᱟᱱ ᱢᱟᱱᱢᱤ ᱫᱚᱼᱼ ᱚᱻ ᱯᱟᱸᱪ ᱛᱷᱮᱠᱮ ᱥᱟᱛ ᱞᱤᱴ ᱟ ᱢᱟᱱᱮ ᱡᱟᱦᱟᱸ ᱛᱤᱱᱟᱹᱜ ᱟᱨᱠᱤ ᱢᱟᱭᱟᱜ ᱦᱚᱲᱢᱚ ᱚᱱᱩ ᱡᱟᱹᱭᱟᱤ ᱤᱭᱟᱹ ᱠᱟᱱ ᱛᱟᱭᱟ᱾ ᱢᱤᱫᱴᱟᱝ ᱚᱡᱚᱱ ᱚᱱᱩ ᱡᱟᱹᱭᱤ ᱛᱟᱦᱮᱱᱟ ᱛᱚ ᱱᱩᱭ ᱢᱟᱱᱢᱤ ᱱᱤᱱᱟᱹᱜ ᱜᱟᱱ ᱱᱤᱱᱟᱹᱜ ᱜᱟᱱ ᱚᱡᱚᱱ ᱨᱮ ᱱᱤᱱᱟᱹᱜ ᱜᱟᱱ ᱫᱟᱜ ᱧᱩ ᱫᱚᱨᱠᱟᱨ ᱫᱤᱱ ᱨᱮ᱾
ᱦᱩᱸ᱾
ᱫᱚ ᱟᱫᱚ ᱱᱚᱝᱠᱟ ᱫᱟᱜ ᱧᱩ ᱫᱚᱨᱠᱟᱨ ᱠᱟᱱ ᱛᱟᱭᱟ ᱛᱟᱦᱞᱮᱜᱼᱼ ᱥᱮᱛᱟᱜ ᱨᱮ ᱫᱟᱹᱲ ᱵᱟᱲᱟᱼᱼ ᱟᱨ ᱟᱭᱳ ᱟᱭᱩᱵ ᱵᱮᱲᱟ ᱦᱚᱭᱛᱚ ᱡᱟᱦᱟᱸᱭ ᱡᱚᱛᱚ ᱦᱚᱲ ᱫᱚ ᱵᱟᱠᱚ ᱫᱟᱲᱮᱭᱟᱜ-ᱟ ᱦᱟᱲᱟᱢ ᱵᱩᱲᱦᱤ ᱦᱚᱲ ᱥᱮᱼᱼ ᱥᱮᱛᱟᱜ ᱨᱮ ᱵᱚᱭᱮᱥ ᱠᱚ ᱦᱚᱲ ᱥᱮᱛᱟᱜ ᱨᱮ ᱛᱟᱲᱟᱢ ᱵᱟᱲᱟ ᱜᱤᱫᱽᱨᱟᱹ ᱠᱚᱫᱚ ᱟᱹᱭᱩᱵ ᱵᱮᱲᱟ ᱠᱚ ᱵᱚᱞ ᱠᱚᱠᱚ ᱠᱷᱮᱞ ᱜᱮᱭᱟ ᱠᱨᱤᱠᱮᱴᱼᱼ ᱫᱚ ᱦᱟᱸᱜ ᱦᱮᱸ ᱟᱭᱢᱟ ᱞᱮᱠᱟᱱ ᱠᱟᱢᱤ᱾ ᱛᱟᱨᱯᱚᱨᱮ ᱡᱟᱦᱟᱸ ᱛᱤᱱᱟᱹᱜ ᱪᱟᱲ ᱢᱟᱱᱮ ᱪᱟᱭ ᱵᱚᱱ ᱯᱨᱳᱴᱤᱱ ᱡᱟᱛᱤᱭ ᱠᱷᱟᱵᱟᱨ ᱡᱮᱢᱚᱱ ᱵᱤᱥᱤ ᱫᱚ ᱵᱟᱝ ᱨᱮᱦᱚᱸ ᱥᱚᱵᱼᱼᱼ ᱥᱚᱯᱛᱟᱦᱚ ᱨᱮ ᱵᱟᱨ ᱫᱤᱱ ᱜᱟᱱ ᱥᱮ ᱯᱮ ᱫᱤᱱ ᱜᱟᱱ ᱫᱚ ᱮ ᱵᱤᱞᱤ ᱛᱤᱞᱤ ᱦᱚᱭᱛᱳ ᱵᱮᱥᱤ ᱫᱚᱼ ᱛᱟᱨᱯᱚᱨ ᱟᱭᱢᱟ ᱡᱟᱦᱟᱸ ᱠᱚ ᱢᱮᱱᱟᱜ-ᱟ ᱟᱨᱠᱤ ᱪᱷᱚᱞᱟ ᱠᱚ᱾ ᱵᱟᱫᱟᱢ ᱠᱚ ᱟ ᱚᱱᱟ ᱠᱚᱫᱚ ᱦᱳᱭᱛᱚ ᱵᱮᱥᱤ ᱫᱟᱢᱚᱜ ᱠᱟᱱᱟ ᱠᱚᱢ ᱨᱮᱱᱟᱜᱼᱼ ᱮ ᱯᱟᱞᱚᱝ ᱟᱲᱟᱜ ᱠᱚ ᱢᱮᱱᱟᱜ-ᱟ᱾
ᱦᱮᱸ ᱦᱮᱸ᱾
ᱟᱭᱢᱟ ᱱᱚᱝᱠᱟ ᱱᱟᱜ ᱮ ᱱᱟᱯᱟᱭ ᱱᱟᱯᱟᱭ ᱡᱚᱢ ᱢᱮᱱᱟᱜ-ᱟ ᱛᱚ ᱚᱱᱟᱼᱼ ᱦᱮᱸ ᱟᱵᱚ ᱡᱩᱫᱤ ᱵᱟᱦᱨᱮ ᱨᱮᱱᱟᱜ ᱥᱩᱱᱩᱢ ᱡᱤᱱᱤᱥ ᱡᱟᱛᱤᱭ ᱠᱷᱚᱵᱟᱨ ᱠᱚᱢ ᱟᱨᱠᱤ ᱡᱟᱦᱟᱸᱼᱼ ᱵᱷᱟᱡᱟ ᱛᱮᱨᱮᱞ ᱨᱮ ᱚᱱᱟ ᱠᱚᱠᱚ ᱡᱚᱢ ᱛᱟᱦᱮᱱᱟ ᱡᱮᱢᱚᱱ ᱪᱷᱚᱞᱟ ᱵᱟᱹᱴᱚᱨᱟ ᱠᱚ ᱪᱮᱜ ᱠᱚ ᱚᱱᱟ ᱠᱚ ᱠᱟᱴᱤᱡ ᱮᱲᱟᱣ ᱪᱟᱞᱟᱣ ᱠᱟᱛᱼᱼ ᱛᱮᱜ ᱡᱩᱫᱤ ᱥᱟᱠ ᱥᱚᱵᱽᱡᱤ ᱥᱮ ᱫᱟᱠᱟ ᱠᱚᱜᱮ ᱵᱚᱱ ᱡᱚᱢᱟ ᱵᱚᱱ ᱱᱟᱯᱟᱭ ᱱᱟᱯᱟᱭᱟᱜ ᱛᱚ ᱟᱹᱰᱤ ᱱᱟᱯᱟᱭ ᱠᱚᱜ ᱜᱮᱭᱟ᱾ ᱪᱮᱜ ᱞᱮᱠᱟ ᱦᱮᱸ᱾ ᱛᱚ ᱚᱱᱟ ᱠᱚᱜᱮ ᱟᱸᱜ ᱵᱚᱱ ᱚᱲᱟᱜ ᱠᱚᱨᱮᱱ ᱥᱮ ᱡᱚᱛ ᱱᱚ ᱢᱟᱱᱮ ᱯᱚᱨᱮ ᱨᱮᱱ ᱤᱭᱟᱹ ᱦᱚᱲ ᱠᱚᱦᱚᱸ ᱠᱚ ᱞᱟᱹᱭ ᱩᱪᱤᱛ ᱠᱟᱱ ᱛᱟᱵᱚᱱᱟ ᱥᱮ᱾
ᱦᱩᱸ ᱢᱟᱱᱮ ᱡᱚᱛᱚ ᱴᱩᱠᱩ ᱥᱚᱢᱵᱷᱚᱣ ᱢᱟᱱᱮ ᱟᱛᱳ ᱚᱲᱟᱜ ᱨᱮᱭᱟᱜ ᱡᱚᱢ ᱞᱮᱠᱷᱟᱱ ᱢᱟᱱᱮ ᱦᱚᱲᱢᱚ ᱠᱚ ᱦᱚᱸ ᱯᱷᱤᱴ ᱯᱷᱟᱴ ᱛᱟᱦᱮᱱᱟ᱾
ᱦᱮᱸ ᱦᱚᱲᱢᱚ ᱯᱷᱤᱴ ᱯᱷᱟᱴ ᱛᱟᱦᱮᱱᱟ ᱢᱚᱱᱮ ᱠᱚᱦᱚᱸ ᱴᱷᱤᱠ ᱴᱷᱟᱠ ᱛᱟᱦᱮᱱᱟ ᱟᱢ ᱡᱩᱫᱤ ᱵᱟᱦᱨᱮ ᱨᱮᱱᱟᱜᱼᱼ ᱡᱚᱢᱟᱢ ᱟᱻ ᱤᱭᱟᱹ ᱵᱷᱮᱡᱟᱞ ᱠᱷᱟᱵᱟᱨ ᱟᱢ ᱧᱮᱞ ᱢᱮ ᱦᱟᱸᱜ ᱟᱢ‌ ᱴᱷᱤᱠ ᱴᱷᱟᱠ ᱫᱚ ᱵᱟᱢ ᱵᱟᱢ ᱵᱩᱡᱟ᱾ ᱦᱳᱭᱛᱚ ᱤᱱ ᱜᱷᱟᱹᱲᱤ ᱛᱚ ᱞᱟᱡ ᱵᱤᱭᱮᱱ ᱛᱟᱢᱟ ᱥᱤᱵᱤᱞ ᱵᱷᱳᱨ ᱛᱮ ᱴᱷᱤᱠᱮᱢ ᱟᱹᱭᱠᱟᱹᱣ ᱠᱮᱫᱟ ᱠᱤᱱᱛᱩ ᱯᱚᱨᱮ ᱛᱮᱫᱚ ᱴᱷᱤᱠ ᱵᱟᱢ ᱵᱩᱡᱟ᱾
ᱛᱮ ᱞᱟᱡ ᱞᱟᱡ ᱠᱚ ᱜᱮᱥᱚᱜ-ᱟ ᱞᱟᱡ ᱠᱚ ᱵᱟᱹᱲᱤᱡᱚᱜ-ᱟ ᱥᱮ᱾
ᱟᱸ ᱟᱭᱢᱟ ᱞᱮᱠᱟᱱ ᱟᱱᱟᱴ ᱠᱚ ᱥᱮ ᱦᱚᱲᱢᱚ ᱨᱮᱱᱟᱜ ᱚᱥᱩᱵᱤᱫᱟ ᱠᱚ ᱩᱫᱩᱜᱚᱜᱼᱟ ᱟᱥᱛᱮ ᱟᱥᱛᱮ ᱛᱮ ᱟᱨ ᱱᱚᱝᱠᱟᱱᱟᱜ ᱟᱛᱩ ᱚᱲᱟᱜ ᱨᱮᱱᱟᱜ ᱱᱟᱯᱟᱭ ᱱᱟᱯᱟᱭᱟᱜ ᱡᱚᱢᱟᱜ ᱛᱮᱱᱟᱜ ᱡᱚᱢ ᱞᱮᱠᱷᱟᱱ ᱫᱚ ᱦᱚᱭᱛᱚ ᱩᱱᱟᱹᱜ ᱵᱟᱝ ᱚᱥᱩᱵᱤᱫᱷᱟ ᱠᱚᱜ ᱠᱮᱭᱟ ᱥᱮ ᱪᱮᱫ?
ᱟ. ᱛᱩ ᱚᱲᱟᱜ ᱨᱮᱦᱚᱸ ᱱᱟᱯᱟᱭ ᱱᱟᱯᱟᱭ ᱡᱚᱢᱟᱜ ᱦᱮᱱᱟᱜᱼᱟ᱾
ᱦᱮᱸ ᱟᱭᱢᱟ ᱱᱟᱯᱟᱭ ᱱᱟᱯᱟᱭ ᱡᱚᱢᱛᱮᱱᱟᱜᱼᱼ
ᱦᱮᱸᱻ
ᱛᱟᱨᱯᱚᱨᱮ ᱟᱯᱮᱥᱮᱫ ᱫᱚ ᱢᱚᱴᱟᱢᱩᱴᱤ ᱚᱱᱠᱟ ᱵᱚᱭᱚᱥᱠᱚ ᱦᱚᱲ ᱠᱚ ᱚᱰᱚᱠ ᱵᱟᱲᱟᱜ ᱜᱮᱭᱟ ᱥᱮ ᱵᱟᱝ ᱥᱮᱛᱟᱜ ᱟᱹᱭᱩᱵ? ᱢᱟᱱᱮ ᱛᱟᱲᱟᱢ ᱵᱟᱲᱟ ᱠᱚ?
ᱛᱟᱲᱟᱢ ᱵᱟᱲᱟ ᱫᱚᱠᱚ ᱥᱮᱛᱟᱜ ᱵᱮᱲᱟ ᱫᱚᱠᱚ ᱩᱰᱩᱠ ᱜᱮᱭᱟ ᱛᱟᱨᱟᱥᱤᱧ ᱫᱚ ᱵᱟᱠᱚ ᱪᱟᱜ ᱜᱮᱭᱟ ᱫᱟᱹᱛᱟᱹᱱᱤ ᱫᱟᱹᱛᱟᱹᱱᱤ ᱠᱚ ᱛᱟᱲᱟᱢ ᱵᱟᱲᱟᱭᱟ᱾
ᱦᱮᱸ ᱡᱚᱛᱚ ᱦᱚᱲ ᱛᱚ ᱠᱟᱹᱢᱤ ᱠᱟᱹᱢᱤ ᱡᱚᱝ ᱦᱚᱲ ᱥᱮ ᱟᱵᱚᱼᱼ ᱦᱚᱭᱛᱳ ᱥᱟ ᱠᱟᱹᱢᱤ ᱥᱚᱢᱵᱷᱚᱵᱽ ᱵᱟᱝ ᱦᱩᱭ ᱟᱠᱟᱱ ᱛᱟᱠᱚᱣᱟ ᱠᱤᱱᱛᱩ ᱥᱮᱛᱟᱜ ᱨᱮ ᱡᱟᱦᱟᱸ ᱛᱤᱱᱟᱹᱜ ᱴᱟ ᱪᱟᱭ ᱚᱰᱠᱚᱜ ᱞᱮᱠᱷᱟᱱ ᱱᱟᱯᱟᱭᱚᱜᱼᱟ ᱡᱮ ᱡᱟᱦᱟᱱ ᱠᱟᱹᱢᱤ ᱥᱤᱛᱻ ᱥᱮᱛᱟᱜ ᱠᱷᱚᱱ ᱠᱟᱹᱢᱤ ᱫᱚᱼᱼ ᱵᱟᱝ ᱦᱩᱭᱩᱜᱼᱟ ᱥᱮᱛᱟᱜ ᱨᱮ ᱢᱤᱫ ᱫᱚᱢ ᱚᱰᱳᱠᱱᱟᱢ ᱦᱮᱡᱲᱟ ᱡᱚᱢ ᱵᱟᱲᱟ ᱠᱟᱛᱮ ᱠᱟᱹᱢᱤ ᱡ ᱡᱟᱦᱱᱟᱜᱢ ᱪᱟᱞᱟ ᱣᱱᱟᱢ
ᱦᱮᱸᱻ
ᱦᱮᱸᱻ ᱱᱚᱝᱠᱟ᱾
ᱟᱯᱮ ᱥᱮᱫ ᱢᱚᱴᱟᱢᱩᱴᱤ ᱫᱚ ᱱᱚᱛᱮ ᱫᱚ ᱦᱩᱲᱩ ᱨᱚᱦᱚᱭ ᱠᱚᱫᱚ ᱥᱟᱹᱛ ᱮᱦᱚᱵ ᱟᱠᱟᱫᱟ ᱠᱚ ᱥᱮ ᱟᱹᱣᱨᱤ?
ᱥᱟᱹᱛ ᱟᱹᱜᱩᱣᱟᱠᱟᱠᱚ ᱱᱚᱛᱮᱫ ᱫᱚ ᱚᱱᱮ ᱵᱟᱹᱭᱦᱟᱹᱲ ᱠᱷᱮᱫ ᱫᱚ ᱡᱚᱛᱚ ᱯᱨᱟᱭ ᱥᱟᱹᱛ ᱞᱮᱠᱟᱜᱮ᱾ ᱟᱫᱚ ᱜᱷᱩᱴᱩ ᱠᱷᱮᱛ ᱫᱚ ᱵᱟᱝ ᱫᱟᱜ ᱠᱟᱱᱟᱼᱼ ᱵᱟᱹᱫᱽ ᱠᱷᱮᱛ ᱠᱚᱫᱚ ᱱᱤᱛᱚᱜ ᱢᱚᱴᱟᱢᱩᱴᱤ ᱫᱟᱜ ᱡᱟᱹᱲᱤ ᱵᱟᱭ ᱦᱩᱭᱟᱠᱟᱱᱟ ᱟᱫᱚ ᱚᱱᱟ ᱠᱚᱫᱚ ᱦᱮᱱᱟᱜ ᱜᱮᱭᱟ᱾
ᱦᱚᱸ ᱟᱪᱪᱷᱟᱼᱟᱪᱪᱷᱟ ᱫᱟᱜ ᱡᱟᱹᱲᱤ ᱦᱩᱭ ᱞᱮᱱᱠᱟᱱ ᱜᱮ ᱢᱚᱴᱟᱢᱩᱴᱤ ᱚᱱᱟ ᱠᱚᱫᱚ ᱦᱟᱸᱜ ᱮᱭ ᱠᱟᱡᱽ ᱠᱟᱹᱢᱤᱜᱼᱟ ᱦᱮᱸ ᱵᱟᱝ,
ᱦᱮᱸ ᱫᱟᱜ ᱡᱟᱹᱲᱤ ᱪᱮᱛᱟᱱ ᱨᱮᱭ ᱱᱤᱨᱵᱷᱚᱨ ᱮᱫᱟᱭ᱾
ᱦᱮᱸ ᱱᱤᱛᱚᱜ ᱫᱚ ᱫᱟᱜ ᱫᱚ ᱦᱟᱸᱜ ᱫᱷᱤᱨᱤ ᱫᱷᱤᱨᱤ ᱛᱮᱜᱮ ᱫᱟᱜ ᱮᱜᱼᱟᱭ᱾
ᱦᱮᱸ ᱟᱹᱰᱤ ᱵᱤᱨᱮᱼᱵᱤᱨᱤ ᱫᱟᱜ ᱮᱫᱟᱭ᱾
ᱟᱥᱟᱲ ᱥᱟᱱ ᱟᱥᱟᱲ ᱵᱚᱸᱜᱟ ᱪᱟᱵᱟᱭᱮᱱ ᱨᱮᱦᱚᱸ ᱱᱤᱛᱚᱜ ᱵᱚᱨᱥᱟ ᱵᱮᱥ ᱧᱚᱜ ᱱᱤᱛᱦᱚᱸ ᱟ. ᱣᱨᱤ ᱟᱬᱜᱚᱱᱟ᱾ ᱯᱟᱹᱦᱤᱞ ᱡᱟᱦᱟᱸ ᱞᱮᱠᱟ ᱦᱟᱯᱲᱟᱢ ᱠᱚᱠᱚ ᱞᱟᱹᱭᱮᱫ ᱛᱟᱦᱮᱸᱫ ᱠᱚ ᱢᱟᱱᱮᱼᱼ ᱵᱚᱸᱜᱟ ᱨᱮᱜᱮ ᱥᱮ ᱟᱢᱵᱟᱵᱚᱛᱤ ᱯᱤᱴᱷᱟᱹ ᱡᱚᱢ ᱠᱟᱛᱮᱜ ᱜᱮ ᱫᱷᱩᱨᱟᱹᱜ ᱠᱟᱱ ᱛᱟᱦᱮᱸᱜᱼᱟ ᱠᱤᱱᱛᱩ ᱱᱮᱛᱟᱨ ᱫᱚᱼᱼ ᱯᱮ ᱯᱩᱱ ᱫᱷᱟᱣ ᱯᱤᱴᱷᱟᱹ ᱵᱚᱱ ᱡᱚᱢᱮᱫ ᱨᱮᱦᱚᱸ ᱵᱚᱱ ᱨᱚᱦᱚᱭ ᱜᱮ ᱵᱟᱝ ᱪᱟᱵᱟᱜ ᱠᱟᱱ ᱛᱟᱵᱚᱱᱟ᱾
ᱨᱚᱦᱚᱭ ᱜᱮ ᱵᱟᱭ ᱯᱩᱨᱟᱹᱜ ᱠᱟᱱᱟ ᱟᱨ ᱚᱱᱟ ᱥᱮᱨᱢᱟ ᱡᱟᱹᱲᱤᱼᱼ ᱛᱚ ᱟᱵᱚ ᱫᱚ ᱥᱮᱨᱢᱟ ᱡᱟ. ᱲᱤ ᱵᱷᱚᱨᱥᱟ ᱥᱮᱼᱼ
ᱥᱮᱨᱢᱟ ᱡᱟᱹᱲᱤ ᱵᱷᱚᱨᱥᱟ ᱛᱟᱨᱯᱚᱨᱮᱼᱼ ᱫᱤᱥᱚᱢ ᱨᱮᱱᱟᱜ ᱟᱹᱨᱩ ᱯᱷᱚᱨᱟ ᱦᱚᱸ ᱱᱚᱜᱼ ᱡᱮᱢᱚᱱ ᱢᱤᱫᱴᱟᱱ ᱫᱟᱜ ᱥᱟᱞᱟᱜ ᱢᱤᱫᱴᱟᱱ ᱫᱟᱨᱮ ᱨᱮᱱᱟᱜ ᱤᱭᱟᱹ ᱟᱨᱠᱤ ᱡᱟᱦᱟᱸ ᱥᱟᱹᱜᱟᱹᱭ ᱚᱱᱟ ᱥᱟᱹᱜᱟᱹᱭ ᱦᱚᱸ ᱵᱟᱹᱱᱩᱜᱼᱟ ᱟᱨᱠᱤ ᱫᱟᱨᱮ ᱠᱚᱣᱟ ᱟᱥᱛᱮᱼᱟᱥᱛᱮ ᱛᱮᱜᱮ ᱢᱟᱜ ᱵᱟᱲᱟᱭᱮᱫᱼᱟ ᱠᱚ ᱚᱱᱟ ᱠᱚᱨᱮ ᱦᱚᱸ ᱨᱤᱢᱤᱞ ᱠᱚᱨᱮᱱᱟᱜ ᱦᱚᱸ ᱫᱟᱜ ᱦᱚᱲ ᱚᱱᱟ ᱦᱚᱸ ᱚᱱᱟ ᱟᱹᱨᱩ ᱯᱷᱮᱨᱟ ᱥᱮ ᱮᱴᱠᱮᱴᱚᱬᱮ ᱧᱮᱞ ᱧᱟᱢᱚᱜ ᱠᱟᱱᱟ ᱟᱥᱛᱮ ᱟᱥᱛᱮᱼᱼ
ᱵᱤ ᱚᱱᱮ ᱵᱤᱨ ᱵᱩᱨᱩ ᱠᱚᱠᱚ ᱫᱷᱚᱨᱟ ᱣᱟᱜ ᱠᱟᱱᱟ ᱥᱮ ᱥᱮᱸᱜᱮᱞ ᱠᱚ
ᱦᱮᱸ ᱦᱮᱸ ᱱᱤᱭᱟᱹ ᱫᱚ ᱡᱟᱦᱟᱸ ᱛᱤᱱᱟᱹᱜᱴ ᱪᱟᱬ ᱟᱵᱚ ᱪᱟᱵᱟᱜᱼᱼ ᱥᱚᱪᱮᱛᱚᱜ ᱮᱢ ᱢᱮᱱᱠᱷᱟᱱ ᱟᱵᱚᱣᱟᱜ ᱜᱮ ᱱᱟᱯᱟᱭᱚᱜ ᱛᱟᱵᱚᱱᱟ᱾ ᱚᱱᱟ ᱫᱚ ᱚᱠᱚᱭ ᱞᱟᱹᱜᱤᱫ ᱜᱮ ᱵᱟᱝ ᱠᱟᱱᱟ ᱟᱵᱚ ᱞᱟᱹᱭ ᱦᱮᱸ ᱢᱟ ᱥᱮ ᱥᱮᱪᱮᱫ ᱮᱢ ᱞᱟᱹᱭᱟ?
ᱦᱮᱸᱻ
ᱫᱟᱨᱮ ᱟᱨᱦᱚᱸ ᱨᱚᱦᱚᱭᱼᱼ ᱞᱟᱹᱠᱛᱤ ᱠᱟᱱᱟ ᱥᱮ ᱵᱟᱝ ᱟᱵᱮᱱᱟᱜ ᱢᱮᱱ ᱞᱮᱠᱟ ᱛᱮᱫᱚ ᱪᱮᱫ ᱞᱮᱠᱟ
ᱟᱹᱞᱤᱧᱟᱜ ᱢᱮᱱᱛᱮᱫᱚ ᱚᱱᱮ ᱢᱟᱱᱮ ᱫᱟᱨᱮ ᱠᱚ ᱢᱟᱜ ᱜᱤᱰᱤ ᱠᱟᱜ ᱠᱟᱱᱟ ᱥᱮ ᱱᱚᱝᱠᱟ ᱢᱤᱫᱴᱟᱝ ᱦᱚᱭᱛᱚ ᱵᱤᱱ ᱢᱟᱜ, ᱠᱮᱫᱟ ᱚᱸᱰᱮ ᱠᱚᱢ ᱥᱮ ᱠᱚᱢ ᱵᱟᱨᱭᱟ ᱵᱤᱱ ᱨᱚᱦᱚᱭ ᱞᱮᱠᱷᱟᱱ ᱢᱟᱱᱮ ᱟᱵᱚᱣᱟᱜ ᱜᱮ ᱵᱷᱟᱜᱤᱜ-ᱟ ᱥᱮ
ᱮᱠᱫᱚᱢᱼᱮᱠᱫᱚᱢ ᱟᱨᱦᱟᱸ ᱟᱯᱮ ᱨᱮᱱ ᱟᱵᱚᱱ ᱯᱮ ᱦᱟᱯᱮᱱ ᱫᱤᱱ ᱨᱮᱱ ᱡᱟᱦᱟᱸᱭ ᱟᱨᱠᱤ ᱢᱟᱱᱮ ᱦᱤᱡᱩᱜ ᱟᱠᱚ ᱟᱵᱚᱨᱮᱱ ᱵᱚᱭᱦᱟ ᱢᱤᱥᱨᱟ ᱠᱚ ᱜᱤᱫᱽᱨᱟᱹ ᱯᱤᱫᱽᱨᱟᱹ ᱠᱚ ᱛᱚᱠᱷᱚᱱ ᱦᱚᱭᱛᱚ ᱟᱨᱚ ᱟᱭᱢᱟ ᱩᱱᱠᱩ ᱠᱚ ᱦᱚᱸ ᱱᱟᱯᱚᱭ ᱛᱟᱠᱚᱣᱟ ᱱᱤᱛᱚᱜ ᱡᱟᱦᱟᱸ ᱞᱮᱠᱟ ᱜᱚᱨᱚᱢ ᱵᱩᱡᱷᱟᱹᱜ ᱠᱟᱱᱟ ᱫᱩ ᱛᱤᱱ ᱵᱚᱪᱷᱚᱨ ᱢᱚᱸᱡᱽ ᱨᱮ ᱮᱠᱫᱚᱢ ᱛᱟᱦᱮᱸ ᱜᱮ ᱵᱟᱝ ᱛᱟᱦᱮᱸ ᱜᱟᱱᱚᱜ-ᱟ ᱵᱟᱹᱭᱥᱟᱹᱠᱷ ᱵᱚᱸᱜᱟ ᱚᱲᱟᱜ ᱨᱮᱦᱮ ᱚᱠᱟᱨᱮᱢ ᱛᱟᱦᱮᱱᱟ ᱛᱚ ᱱᱚᱜᱱᱟ ᱡᱤᱱᱤᱥ ᱛᱮᱫ ᱵᱟᱝ ᱧᱮᱞ ᱧᱚᱜ ᱦᱟᱯᱮᱱ ᱫᱤᱱ ᱡᱩᱫᱤᱢ ᱫᱟᱨᱮ ᱢᱟᱨᱮᱢ ᱤᱭᱟᱹᱭᱟᱢ ᱨᱚᱦᱚᱭᱟᱢ ᱥᱮ ᱨᱚᱦᱚᱭ ᱟᱵᱤᱱ ᱡᱚᱛᱚ ᱦᱚᱲ ᱜᱮ ᱱᱚᱣᱟ ᱞᱟᱹᱭ ᱩᱪᱤᱛ ᱠᱟᱱᱟ ᱫᱟᱨᱮ ᱠᱚ ᱨᱚᱦᱚᱭ ᱢᱟᱠᱚ
ᱟᱨ ᱱᱤᱛᱚᱜ ᱠᱚ ᱡᱩᱫᱤ ᱵᱤᱱ ᱢᱟᱜ ᱜᱤᱰᱤ ᱠᱟᱜ-ᱟ ᱯᱚᱨᱮᱛᱮ ᱢᱟᱱᱮ ᱦᱟᱯᱮᱱ ᱫᱤᱱ ᱢᱟᱱᱮ ᱥᱟᱸᱦᱮᱫ ᱢᱟᱱᱮ ᱚᱠᱥᱤᱡᱮᱱ ᱦᱟᱛᱟᱣ ᱨᱮᱭᱟᱜ ᱮᱴᱠᱮᱴᱬᱮ ᱯᱟᱲᱟᱜ ᱟᱵᱚᱱ ᱥᱮ᱾
ᱟᱭᱢᱟ ᱮᱸᱴᱠᱮᱴᱚᱬᱮ ᱟᱨ ᱦᱮᱸ ᱦᱳᱭᱛᱳ ᱦᱟᱸᱜ ᱟᱭ ᱮᱢᱚᱱ ᱦᱟᱸᱜ ᱨᱟᱡᱚᱥᱷᱟᱱ ᱞᱮᱠᱟᱱ ᱫᱤᱱ ᱦᱤᱡᱩᱜ ᱛᱟᱵᱚᱱᱟ ᱟᱹᱰᱤ ᱯᱟᱸᱪ ᱫᱚᱥ ᱠᱤᱞᱳᱢᱤᱴᱟᱨ ᱫᱷᱩᱨᱮ ᱥᱟᱺᱜᱤᱧ ᱨᱮ ᱫᱟᱜ ᱦᱟᱛᱟ ᱪᱟᱞᱟᱜ ᱞᱟᱜᱟᱣ ᱟᱵᱚᱱᱟ ᱦᱚᱭ
ᱦᱮᱸ ᱦᱮᱸ ᱧᱩ ᱫᱟᱜ ᱠᱚᱨᱮᱱᱟᱜ ᱮᱴᱠᱮᱴᱚᱬᱮ ᱯᱟᱲᱟᱜ-ᱟ᱾
ᱦᱮᱸ ᱟᱭᱢᱟ ᱞᱮᱠᱟᱱᱟᱜ ᱮᱴᱠᱮᱴᱚᱬᱮ ᱯᱟᱜ-ᱟ᱾
ᱦᱩ
ᱦᱩ ᱟᱪᱪᱷᱟ ᱟᱪᱪᱷᱟ ᱦᱮᱸᱛᱚ ᱜᱚᱢᱠᱮ ᱢᱟ ᱴᱟᱭᱤᱢ ᱦᱟᱸᱜ ᱪᱟᱵᱟᱭᱮᱱ ᱛᱟᱞᱟᱝ ᱦᱟᱜ ᱢᱟ ᱟᱹᱵᱤᱱ ᱜᱮ ᱦᱟᱸᱜ ᱠᱚᱞ ᱵᱤᱱ ᱦᱟᱸᱜ᱾
ᱦᱮᱸ
ᱥᱮ ᱯᱷᱨᱤ ᱵᱟᱹᱱᱩᱜ ᱵᱤᱱᱟ ᱱᱤᱛᱚᱜ ᱫᱚ?
ᱪᱮᱫ ᱵᱤᱱ ᱞᱟᱹᱭ ᱫᱟ?
ᱯᱷᱤᱨᱤ ᱢᱮᱱᱟᱜ ᱵᱤᱱᱟ ᱥᱮ ᱵᱟᱹᱱᱩᱜ ᱵᱤᱱᱟ
ᱯᱷᱤᱨᱤ ᱦᱮᱱᱟᱜ ᱞᱤᱧᱟ